ᱦᱮᱞᱳ
ᱦᱩᱸᱻ ᱟᱡᱚᱢᱚᱜ ᱠᱟᱱᱟ ᱨᱚᱲ?
ᱦᱮᱸ ᱟᱡᱚᱢᱚᱜ ᱠᱟᱱᱟ ᱟᱢᱮᱢ ᱟᱡᱚᱢ
ᱦᱮᱸ
ᱚ ᱦᱚᱻᱭ ᱱᱟᱥᱮᱱᱟᱜ ᱵᱟᱡᱟᱨ ᱥᱮᱫ ᱪᱟᱞᱟᱜ ᱦᱩᱭᱩᱜ ᱠᱟᱱᱟ᱾
ᱚᱻ ᱵᱟᱡᱟᱨ ᱮᱢ ᱪᱟᱞᱟᱜ ᱠᱟᱱᱟ ᱵᱟᱡᱟᱨ ᱫᱚ ᱪᱮᱫ ᱠᱤᱨᱤᱧ?
ᱠᱤᱨᱤᱧ ᱫᱚ ᱵᱟᱝ ᱪᱟᱞᱟᱜ ᱦᱩᱭᱩᱜ ᱠᱟᱱᱟ ᱚᱱᱮ ᱚᱱᱚ ᱯᱷᱚᱱᱟ ᱯᱷᱚᱱᱰᱟ ᱦᱩᱭᱩᱜ ᱠᱟᱱ ᱛᱟᱦᱮ ᱟᱫᱚᱭ ᱢᱮᱱᱫᱟ ᱯᱷᱚᱨᱚᱢ ᱯᱷᱤᱞᱟᱯ ᱠᱟᱛᱤᱧ ᱢᱮ ᱵᱟᱢ ᱯᱷᱤᱞᱟᱯ ᱟᱠᱟᱫ ᱛᱟᱦᱮ ᱟᱹᱰᱤ ᱫᱤᱱ ᱦᱩᱭᱱᱟ
ᱚ ᱦᱮᱸ ᱦᱮᱸ ᱟᱪᱪᱷᱟ
ᱟᱢ ᱫᱚ ᱪᱮᱢ ᱪᱤᱠᱟᱹ ᱮᱫᱟ?
ᱤᱧ ᱫᱚ ᱪᱤᱠᱟᱹ ᱦᱚᱸ ᱵᱟᱝ ᱫᱩᱲᱩᱵ ᱟᱠᱟᱹᱱᱤᱧ ᱡᱚᱢ ᱵᱟᱲᱟ ᱠᱟᱛᱮᱜ᱾ ᱪᱮᱫ ᱛᱮᱢ ᱪᱟᱞᱟᱜ ᱠᱟᱱᱟ?
ᱥᱟᱭᱠᱮᱞ ᱛᱮ ᱪᱟᱞᱟᱜ ᱦᱩᱭᱩᱜ ᱠᱟᱱᱟ ᱢᱟᱱᱮ ᱥᱟᱺᱜᱤᱧ ᱫᱚ ᱥᱟᱺᱜᱤᱧ ᱧᱚᱜ ᱜᱮᱭᱟ ᱟᱫᱚ ᱟᱞᱮ ᱱᱚᱛᱮ ᱢᱟ ᱥᱮ ᱨᱚᱠᱚᱢ ᱵᱮᱵᱚᱥᱛᱷᱟ ᱵᱟᱹᱱᱩᱜ ᱟᱱ ᱜᱮ ᱥᱟᱭᱠᱮᱞ ᱠᱚᱛᱮ ᱜᱮ ᱪᱟᱞᱟᱣ ᱵᱟᱲᱟ ᱦᱩᱭᱩᱜ-ᱟ ᱾
ᱚᱦᱚᱸ ᱾ ᱱᱟᱯᱟᱭ ᱜᱮ ᱛᱷᱚ ᱥᱟᱭᱠᱮᱞ ᱛᱮ ᱪᱟᱞᱟᱣ ᱞᱮᱱᱠᱷᱟᱡ ᱢᱟᱱᱮ ᱦᱚᱲᱢᱚ ᱠᱚ ᱵᱷᱟᱹᱜᱤ ᱛᱟᱦᱮᱱ ᱫᱚ ᱦᱚᱲᱢᱚ ᱠᱚ ᱵᱷᱟᱹᱜᱤ ᱛᱟᱦᱮᱱ ᱛᱟᱢᱟ ᱾
ᱥᱟᱭᱠᱮᱞ ᱠᱚᱛᱮ ᱦᱚᱸ ᱪᱟᱞᱟᱣ ᱫᱚᱨᱠᱟᱨ ᱢᱤᱫᱴᱮᱱ ᱵᱮᱭᱟᱢ ᱞᱮᱠᱟᱜᱮ ᱦᱩᱭᱩᱜ-ᱟ ᱱᱚᱣᱟ ᱦᱚᱸ ᱾
ᱮᱠᱫᱚᱢ ᱮᱠᱫᱚᱢ ᱥᱟᱭᱠᱮᱞ ᱫᱚ ᱪᱟᱞᱟᱣ ᱫᱚᱨᱠᱟᱨ ᱠᱟᱱ ᱜᱮᱭᱟ ᱾ ᱦᱮᱸ ᱫᱟᱠᱟ ᱠᱚᱢ ᱡᱚᱢ ᱟᱠᱟᱫᱟ ᱥᱮ ᱵᱟᱝ ᱾
ᱵᱟᱝ ᱫᱟᱠᱟ ᱠᱚ ᱫᱚ ᱵᱟᱝ ᱡᱚᱢ ᱦᱩᱭ ᱟᱠᱟᱱᱟ ᱱᱟᱥᱛᱟ ᱵᱟᱲᱟ ᱦᱩᱭ ᱞᱮᱱᱟ ᱥᱮᱛᱟᱜ ᱨᱮ ᱟᱫᱚ ᱫᱟᱠᱟ ᱠᱚᱫᱚ ᱵᱟᱝ ᱡᱚᱢ ᱦᱩᱭ ᱟᱠᱟᱱᱟ ᱾
ᱚᱸᱻᱻ ᱾ ᱪᱮᱫ ᱮᱢ ᱡᱚᱢ ᱟᱠᱟᱫᱟ ᱛᱟᱦᱚᱞᱮ ᱥᱮᱛᱟᱜ ᱨᱮ ᱫᱚ ᱾
ᱟᱫᱚ ᱡᱚᱢ ᱦᱚᱭᱩᱜ ᱜᱮᱭᱟ ᱾ ᱪᱟ ᱠᱚ ᱧᱩ ᱵᱟᱲᱟ ᱦᱩᱭ ᱮᱱᱟ ᱱᱟᱥᱮᱱᱟᱜ ᱛᱟᱯᱚᱨᱮ ᱠᱷᱟᱹᱡᱟᱹᱲᱤ ᱠᱚ ᱡᱚᱢ ᱵᱟᱲᱟ ᱦᱩᱭ ᱟᱠᱟᱱᱟ ᱾
ᱚᱸᱻ ᱵᱷᱟᱹᱞᱤ ᱜᱮ ᱾ ᱟᱨ ᱛᱟᱦᱚᱞᱮ ᱛᱤᱦᱤᱧ ᱫᱚ ᱵᱳᱥ ᱦᱮᱸ ᱱᱟᱥᱛᱟ ᱵᱟᱲᱟ ᱮᱱᱤᱧ ᱠᱟᱹᱴᱤᱡ ᱞᱟᱦᱟ ᱜᱮ ᱾
ᱚᱸ ᱾
ᱟᱨ ᱛᱟᱦᱚᱞᱮ ᱠᱷᱚᱥᱞᱟ ᱟᱹᱜᱩ ᱫᱚ ᱵᱟᱢ ᱪᱟᱞᱟᱜ-ᱟ ᱛᱮᱦᱤᱧ ᱫᱚ ᱾
ᱵᱟᱝ ᱛᱮᱦᱮᱧ ᱫᱚ ᱵᱟᱝ ᱪᱟᱞᱟᱜ ᱦᱩᱭᱩᱜ-ᱟ ᱛᱮᱦᱮᱧ ᱫᱚ ᱱᱚᱜ ᱚᱭ ᱧᱩᱟᱜ ᱠᱟᱱ ᱱᱟᱥᱮᱱᱟᱜ ᱠᱟᱹᱢᱤ ᱠᱚ ᱢᱮᱱᱟᱜ ᱟᱱ ᱛᱟᱭᱟ ᱾
ᱦᱚᱸ
ᱢᱤᱛᱟᱹᱧ ᱠᱟᱱᱟᱭ ᱟᱢᱟᱜ ᱜᱮ ᱫᱤᱱᱟᱹᱢ ᱟᱢᱟᱜ ᱠᱟᱹᱢᱤ ᱞᱟᱹᱜᱤᱫ ᱜᱮ ᱦᱟᱱᱛᱮ ᱱᱷᱟᱛᱮᱢ ᱪᱟᱞᱟᱜ ᱠᱟᱱᱟ ᱤᱧᱟᱹᱜ ᱦᱚᱸ ᱯᱷᱚᱨᱚᱢ ᱯᱷᱤᱞᱟᱯ ᱟᱹᱜᱩ ᱠᱟᱹᱛᱤᱧ ᱢᱮ ᱾
ᱦᱩᱸ ᱚᱠᱟᱨᱮ ᱵᱟᱡᱟᱨ ᱫᱚ ᱚᱠᱟᱨᱮ ᱠᱟᱱ ᱛᱟᱯᱮᱭᱟ ᱟᱯᱮᱭᱟᱜ ᱫᱚ ᱾
ᱡᱷᱟᱹᱞ ᱜᱮ ᱛᱟᱞᱮᱭᱟ ᱡᱷᱟᱹᱞ ᱫᱚ ᱚᱨᱦᱚᱸ ᱜᱮ ᱪᱟᱞᱟᱜ ᱦᱩᱭᱩᱜ-ᱟ ᱾
ᱚᱸ
ᱦᱮᱸ ᱛᱟᱦᱚᱞᱮ ᱮᱠᱞᱟ ᱜᱮᱢ ᱪᱟᱞᱟᱜ ᱠᱟᱱᱟ ᱾
ᱦᱮᱸ ᱮᱠᱞᱟ ᱜᱮ ᱪᱟᱞᱟᱜ ᱦᱩᱭᱩᱜ ᱠᱟᱱᱟ ᱭᱩ ᱦᱚᱸ ᱵᱟᱹᱱᱩᱜᱮᱭᱟ ᱛᱟᱨᱯᱚᱨᱮ ᱵᱟᱵᱟ ᱦᱚᱸ ᱥᱚᱵᱽᱡᱤ ᱤᱫᱤ ᱞᱮᱜᱟᱭ ᱵᱟᱡᱟᱨ ᱥᱮᱫ ᱮ ᱪᱟᱞᱟᱣ ᱞᱮᱱᱟ ᱛᱟᱦᱚᱞᱮ ᱚᱲᱟᱜ ᱨᱮ ᱵᱟᱠᱤᱱ ᱛᱟᱦᱮᱸ ᱠᱟᱱᱟ, ᱟᱫᱚ ᱚᱲᱟᱜ ᱨᱮᱜᱤᱧ ᱛᱟᱦᱮᱸ ᱠᱟᱱᱟ᱾ ᱛᱚ ᱥᱮᱛᱟᱜ ᱧᱚᱜ ᱜᱮ ᱪᱟᱞᱟᱣ ᱵᱷᱟᱜᱤ ᱠᱚᱜ-ᱟ ᱱᱤᱛᱚᱜ ᱡᱮ ᱥᱤᱛᱩᱝ ᱠᱟᱱᱟ ᱾
ᱦᱮᱸ ᱱᱤᱛᱚᱜ ᱫᱚ ᱥᱤᱛᱩᱝ ᱠᱟᱱᱟ ᱛᱚ ᱫᱚᱢᱮ ᱤᱱᱟᱹᱜ ᱥᱤᱛᱩᱝ ᱨᱮᱢ ᱪᱟᱞᱟᱜ ᱠᱟᱱᱟ ᱾
ᱟᱨ ᱥᱮᱛᱟᱜ ᱦᱚᱸᱠᱚ ᱢᱮᱱᱮᱫ ᱜᱮᱭᱟ ᱡᱮ ᱥᱟᱨᱵᱷᱟᱨ ᱯᱚᱨᱚᱵᱞᱮᱢ ᱠᱚ ᱫᱚᱢᱮ ᱦᱩᱭᱩᱜ ᱦᱮᱸ ᱮᱜᱟᱨᱚᱴᱟ ᱯᱚᱨ ᱪᱷᱟᱲᱟ ᱯᱷᱚᱨᱚᱢ ᱯᱷᱤᱞᱟᱯ ᱵᱟᱝ ᱦᱩᱭᱩᱜ
ᱚᱦ
ᱢᱤᱫ ᱫᱤᱱ ᱱᱚᱠᱟ ᱥᱮᱛᱟᱜ ᱨᱤᱧ ᱪᱟᱞᱟᱣ ᱞᱮᱱᱟ, ᱢᱮᱱ ᱞᱟᱠᱚ ᱥᱮᱛᱟᱜ ᱨᱮᱜᱮ ᱦᱩᱭᱩᱜ ᱜᱮᱭᱟ ᱡᱟᱹᱱᱤᱡ ᱠᱷᱟᱱ᱾
ᱦᱩᱸ
ᱛᱟᱯᱚᱨᱮ ᱫᱚ ᱥᱮᱛᱟᱜ ᱠᱷᱚᱱ ᱱᱚᱴᱟ ᱥᱟᱲᱮ ᱱᱚᱴᱟ ᱵᱟᱡᱟᱨ ᱨᱮ ᱛᱟᱦᱮᱸ ᱦᱩᱭᱱᱟ ᱵᱟᱝ ᱦᱩᱭ ᱞᱮᱱᱟ, ᱚᱠᱚᱭ ᱜᱮ ᱵᱟᱠᱚ ᱯᱷᱤᱞᱟᱯ ᱫᱟᱲᱮᱭᱟᱜ ᱠᱟᱱᱟ ᱾
ᱚᱸ
ᱛᱚ ᱱᱤᱭᱟᱹ ᱥᱚᱢᱚᱭ ᱫᱚ ᱡᱷᱚᱛᱚ ᱦᱚᱲ ᱜᱮᱠᱚ ᱯᱷᱤᱞᱟᱯ ᱮᱫᱟ ᱥᱮ ᱛᱟᱦᱚᱞᱮ ᱫᱚᱢᱮ ᱥᱟᱨᱵᱷᱟᱨ ᱨᱮᱱᱟᱜ ᱯᱚᱨᱚᱵᱞᱮᱢ ᱦᱩᱭᱩᱜ ᱠᱟᱱᱟ ᱾
ᱦᱮᱸ ᱦᱮᱸ ᱱᱤᱛᱚᱜ ᱡᱚᱛᱚ ᱦᱚᱲ ᱠᱚ ᱯᱷᱤᱞᱟᱯ ᱮᱫᱟ ᱛᱚ ᱚᱱᱟᱛᱮ ᱥᱟᱨᱵᱷᱟᱨ ᱨᱮᱱᱟᱜ ᱯᱚᱨᱚᱵᱞᱮᱢ ᱦᱩᱭᱩᱜ ᱠᱟᱱᱟ ᱾
ᱦᱮᱸ
ᱟᱨ ᱛᱮᱦᱤᱧ ᱫᱚ ᱢᱟᱱᱮ ᱫᱚᱢᱮ ᱜᱮ ᱥᱤᱛᱩᱝ ᱠᱟᱱᱟ ᱦᱮᱸᱥᱮ ᱾
ᱥᱮᱛᱟᱜ ᱠᱷᱚᱱ
ᱦᱩᱸ ᱱᱚᱛᱮ ᱦᱚᱸ ᱟᱪᱪᱷᱟ
ᱟᱫᱚ ᱥᱤᱛᱩᱝ ᱠᱟᱛᱮᱢ ᱪᱤᱠᱟᱹᱭᱟ ᱠᱟᱹᱢᱤ ᱠᱚ ᱛᱟᱦᱮᱱ ᱠᱷᱟᱱ ᱢᱟ ᱪᱟᱞᱟᱜ ᱜᱮ ᱦᱩᱭᱩᱜ-ᱟ ᱾
ᱦᱩᱸ ᱠᱟᱹᱢᱤ ᱛᱟᱦᱮᱸ ᱞᱮᱱ ᱠᱷᱟᱱ ᱪᱮᱫ ᱮᱢ ᱪᱤᱠᱟᱹᱭᱟ ᱪᱟᱞᱟᱜ ᱜᱮ ᱞᱟᱜᱟᱜ-ᱟ ᱵᱟᱝ᱾ ᱟᱨ ᱛᱟᱦᱚᱞᱮ ᱦᱚᱞᱟ ᱛᱤᱨᱮᱢ ᱡᱟᱹᱯᱤᱫ ᱠᱮᱫᱟ ᱾
ᱦᱩᱭᱮᱱ ᱜᱮᱭᱟ, ᱳᱭ ᱯᱨᱚᱡᱮᱠᱴ ᱠᱚ ᱚᱞ ᱵᱟᱲᱟ ᱦᱩᱭᱮᱱ ᱜᱮᱭᱟ ᱾ ᱚᱞ ᱵᱟᱲᱟ ᱠᱟᱛᱮ ᱚᱱᱟ ᱠᱚ ᱚᱞ ᱢᱩᱪᱟᱹᱫ ᱠᱟᱛᱮ ᱡᱟᱹᱯᱤᱫ ᱦᱩᱭᱱᱟ ᱾ ᱟᱵᱟᱨ ᱥᱮᱛᱟᱜ ᱨᱮ ᱱᱟᱥᱮ ᱱᱟᱜ ᱵᱳᱭ ᱠᱚᱛᱮ ᱤᱧ ᱫᱩᱲᱩᱵ ᱞᱮᱱ ᱜᱮ ᱵᱟᱠᱤ ᱜᱮ ᱢᱮᱱᱟᱜ ᱜᱮᱭᱟ, ᱚᱱᱟ ᱠᱚ ᱠᱚᱢᱯᱤᱞᱤᱴ ᱠᱟᱜ ᱦᱩᱭᱩᱜᱼᱟ ᱾
ᱚ
ᱠᱟᱹᱢᱤ ᱛᱚ ᱵᱟᱝ ᱪᱟᱵᱟᱜᱼᱟ, ᱱᱤᱡᱮᱨᱟᱜ ᱠᱟᱹᱢᱤ ᱠᱚᱦᱚᱸ ᱞᱟᱦᱟ ᱤᱫᱤ ᱠᱟᱜ ᱦᱩᱭᱩᱜᱼᱟ, ᱠᱟᱹᱢᱤ ᱫᱚ ᱵᱟᱭ ᱵᱟᱹᱜᱤᱭᱟᱵᱚᱱᱟ ᱛᱤᱥ ᱨᱮᱦᱚᱸ ᱾
ᱮᱠᱫᱚᱢ, ᱠᱟᱹᱢᱤ ᱫᱚ ᱠᱟᱹᱢᱤ ᱜᱮ ᱞᱟᱜᱟᱜᱼᱟ ᱾ ᱵᱟᱝ ᱠᱟᱹᱢᱤ ᱞᱮᱠᱷᱟᱡ ᱦᱚᱸ ᱵᱟᱝ ᱜᱟᱱᱚᱜᱼᱟ ᱾
ᱦᱩᱸ ᱾
ᱦᱳᱭ ᱦᱳᱭ ᱾ ᱛᱟᱦᱚᱞᱮ ᱩᱭᱦᱟᱹᱨ ᱵᱷᱟᱵᱽᱱᱟ ᱠᱚᱫᱚ ᱟᱹᱰᱤ ᱱᱟᱯᱟᱭ ᱜᱮ ᱛᱟᱢᱟ ᱵᱟᱝ?
ᱩᱭᱦᱟᱹᱨ ᱵᱷᱟᱵᱽᱱᱟ ᱫᱚ ᱫᱚᱨᱠᱟᱨ ᱜᱮᱥᱮ ᱾
ᱦᱳᱭ ᱾
ᱡᱮ ᱱᱤᱛᱚᱜ ᱱᱚᱣᱟᱧ ᱠᱟᱹᱢᱤᱭᱮᱫᱟ, ᱪᱮᱫ ᱠᱷᱟᱹᱛᱤᱨᱤᱧ ᱠᱟᱹᱢᱤᱭᱮᱫᱟ? ᱪᱮᱫ ᱠᱷᱟᱹᱛᱤᱨ ᱵᱟᱹᱧ ᱠᱟᱹᱢᱤᱭᱮᱫᱟ? ᱪᱮᱫᱟᱜ? ᱠᱟᱹᱢᱤ ᱞᱟᱜᱟᱣᱤᱧ ᱠᱟᱱᱟ ᱵᱟᱝ ᱞᱟᱜᱟᱣᱟᱹᱧ ᱠᱟᱱᱟ, ᱡᱚᱛᱚ ᱠᱤᱪᱷᱩ ᱜᱮ ᱩᱭᱦᱟᱹᱨ ᱫᱚᱨᱠᱟᱨ ᱥᱮ ᱾
ᱛᱟᱦᱚᱞᱮ ᱦᱟᱯᱮᱱ ᱫᱤᱱ ᱨᱮ ᱪᱮᱫ ᱦᱩᱭᱩᱜ ᱨᱮᱱᱟᱜ ᱤᱪᱷᱟᱹ ᱢᱮᱱᱟᱜ ᱛᱟᱢ?
ᱦᱟᱯᱮᱱ ᱫᱤᱱ ᱨᱮ ᱤᱪᱷᱟᱹ ᱢᱟ ᱟᱹᱰᱤ ᱠᱤᱪᱷᱩ ᱜᱮ ᱛᱟᱦᱮᱸ ᱠᱟᱱᱟ, ᱡᱮᱢᱚᱱ ᱚᱞ ᱯᱟᱲᱦᱟᱣ ᱠᱟᱛᱮ ᱡᱟᱦᱟᱸᱱᱟᱜ ᱥᱮᱬᱟ ᱧᱚᱜ ᱤᱧ ᱵᱮᱱᱟᱜᱼᱟ, ᱚᱱᱟ ᱢᱟ ᱵᱟᱝ ᱦᱩᱭ ᱞᱮᱱᱟ ᱥᱮ ᱴᱟᱠᱟ ᱠᱟᱹᱲᱤᱭᱟᱜ ᱚᱵᱷᱟᱵᱛᱮ ᱾
ᱦᱳᱭ ᱦᱳᱭ ᱾
ᱟᱫᱚ ᱱᱤᱛᱚᱜ ᱫᱚ ᱚᱱᱮ ᱮᱥᱮᱥᱥᱤ ᱞᱟᱹᱭᱤᱱ ᱠᱚ ᱥᱟᱵ ᱦᱩᱭ ᱟᱠᱟᱱᱟ, ᱫᱮᱠᱷᱤ ᱛᱤᱱᱟᱹᱜ ᱫᱷᱟᱹᱵᱤᱡ ᱪᱤᱠᱟᱹᱜ ᱠᱟᱱᱟ ᱾
ᱚᱸ, ᱟᱪᱪᱷᱟ, ᱟᱪᱪᱷᱟ, ᱱᱟᱯᱟᱭ ᱜᱮ ᱾ ᱦᱮᱸ, ᱟᱫᱚᱢ ᱪᱤᱠᱟᱹᱭᱟ ᱠᱟᱹᱣᱰᱤ ᱚᱵᱷᱟᱵ ᱛᱟᱦᱮᱱᱟ ᱠᱷᱟᱡ ᱫᱚ ᱟᱨ ᱚᱞᱚᱜ ᱯᱟᱲᱦᱟᱣ ᱵᱟᱝ ᱥᱮᱪᱮᱫ ᱛᱮ ᱪᱤᱠᱟᱹ ᱛᱮᱵᱚᱱ ᱥᱮᱪᱮᱫᱚᱜᱼᱟ? ᱚᱲᱟᱜ ᱟᱵᱚ ᱠᱚ ᱦᱟᱸᱜ ᱢᱟ ᱚᱲᱟᱜ ᱠᱚᱨᱮ ᱱᱟᱜ ᱦᱮᱸ, ᱚᱵᱚᱽᱥᱛᱷᱟ ᱠᱚ ᱩᱱᱟᱹᱜ ᱵᱟᱝ ᱵᱷᱟᱹᱞᱤ ᱛᱟᱵᱚᱱᱟ ᱾
ᱦᱩᱸᱻ ᱾
ᱚᱱᱠᱟ ᱜᱮ ᱧᱮᱞᱚᱜ ᱠᱟᱱᱟ, ᱢᱟᱱᱮ ᱟᱭᱢᱟ ᱯᱟᱹᱴᱷᱩᱣᱟᱹ ᱠᱚ ᱧᱮᱞᱚᱜ ᱠᱟᱱᱟ ᱡᱮ ᱢᱟᱱᱮ ᱠᱟᱹᱣᱰᱤ ᱚᱵᱷᱟᱵᱽ ᱛᱮ ᱟᱨ ᱪᱮᱫ ᱥᱮ ᱚᱲᱟᱜ ᱨᱮ ᱡᱟᱦᱟᱸᱱᱟᱜ ᱚᱱᱠᱟᱱ ᱮᱸᱴᱠᱮ-ᱴᱚᱬᱮ ᱦᱚᱛᱮᱡᱽ ᱛᱮ? ᱢᱟᱱᱮ ᱞᱟᱦᱟ ᱥᱮᱫ ᱵᱟᱝ ᱠᱚ ᱯᱟᱲᱦᱟᱣ ᱫᱟᱲᱮᱭᱟᱜ ᱠᱟᱱᱟ᱾ ᱚᱨᱫᱷᱮᱠ ᱯᱟᱲᱦᱟᱣ ᱠᱟᱛᱮ ᱜᱮ ᱟᱨ ᱪᱮᱫ ᱠᱚ ᱵᱟᱹᱜᱤ ᱜᱤᱰᱤ ᱠᱟᱜ ᱠᱟᱱᱟ? ᱚᱠᱚᱭ ᱠᱚᱠᱚ ᱧᱮᱞᱚᱜ ᱠᱟᱱᱟ ᱡᱮ ᱵᱟᱭᱨᱮ ᱠᱟᱹᱢᱤ ᱛᱮᱠᱚ ᱪᱟᱞᱟᱜ ᱠᱟᱱᱟ ᱾ ᱚᱱᱠᱟ ᱜᱮ ᱟᱫᱚ ᱢᱤᱫ ᱫᱷᱟᱹᱣ ᱢᱟᱱᱮ ᱵᱟᱭ ᱠᱟᱹᱢᱤᱢ ᱪᱟᱹᱞᱟᱣ ᱞᱮᱱ ᱠᱷᱟᱱ ᱥᱮ ᱥᱮ ᱢᱤᱫ ᱫᱷᱟᱹᱣ ᱯᱚᱭᱥᱟᱢ ᱥᱟᱵᱽ ᱮᱢ ᱥᱮᱬᱟ ᱞᱮᱠᱷᱟᱱ, ᱥᱮ ᱨᱳᱡᱽᱜᱟᱨᱮ ᱮᱢ ᱥᱮᱬᱟ ᱞᱮᱠᱷᱟᱱ ᱟᱫᱚ ᱤᱱᱟᱹ ᱛᱟᱭᱱᱚᱢ ᱫᱚ ᱟᱹᱫᱚ ᱚᱞᱚᱜ ᱯᱟᱲᱦᱟᱜ ᱨᱮᱫᱚ ᱢᱚᱱᱮ ᱫᱚ ᱵᱟᱝ ᱞᱟᱜᱟᱜᱼᱟ ᱾
ᱛᱚᱠᱷᱚᱱ ᱫᱚ ᱢᱚᱱᱮ ᱦᱩᱭᱩᱜᱼᱟ, ᱱᱚᱜᱼᱚᱭ ᱚᱭᱩ ᱵᱟᱵᱟ ᱜᱮ ᱠᱤᱱ ᱱᱟᱥᱮ ᱱᱟᱜ ᱨᱮᱦᱚᱸ ᱠᱟᱹᱴᱤᱡ ᱤᱧ ᱴᱟᱠᱟ ᱠᱟᱹᱣᱲᱤ ᱠᱚᱧ ᱮᱢ ᱫᱟᱲᱮᱭᱼᱟ ᱠᱤᱱ ᱠᱟᱱᱟ ᱾ ᱦᱚᱭ ᱵᱟᱝ ᱞᱟᱜᱟᱣᱟᱹᱧ ᱠᱟᱱᱟ᱾ ᱚᱱᱟ ᱠᱚ ᱪᱤᱱᱛᱟᱹ ᱵᱷᱟᱵᱽᱱᱟ ᱦᱤᱡᱩᱜᱼᱟ, ᱛᱚᱠᱷᱚᱱ ᱫᱚ ᱢᱚᱱᱮ ᱨᱮ ᱾
ᱦᱳᱭ ᱾
ᱚᱱᱠᱟ ᱜᱮ ᱢᱟᱱᱮ ᱱᱚᱝᱠᱟ ᱢᱚᱱᱮ ᱠᱟᱛᱮ ᱠᱚ ᱪᱟᱞᱟᱜ ᱠᱟᱱᱟ ᱡᱮ ᱱᱚᱣᱟ ᱮᱸ ᱮᱸᱴᱠᱮ-ᱴᱚᱬᱮ ᱪᱟᱵᱟ ᱞᱮᱱ ᱠᱷᱟᱱ ᱜᱮ ᱟᱨᱦᱚᱸᱭ ᱢᱟᱱᱮ ᱟᱨᱦᱚᱸ ᱫᱚᱦᱲᱟ ᱛᱮ ᱠᱚᱞᱮᱡᱽ ᱨᱤᱧ ᱵᱷᱩᱨᱛᱤ ᱨᱩᱣᱟᱹᱲᱚᱜᱼᱟ, ᱢᱮᱱᱠᱷᱟᱱ ᱚᱱᱠᱟ ᱫᱚ ᱵᱟᱝ ᱦᱩᱭᱩᱜ ᱠᱟᱱᱟ ᱾ ᱢᱤᱫ ᱫᱷᱟᱹᱣ ᱡᱮ ᱚᱱᱮ ᱡᱮ ᱠᱚ ᱩᱰᱩᱠᱚᱜ ᱠᱟᱱᱟ, ᱤᱱᱟᱹ ᱛᱟᱭᱱᱚᱢ ᱫᱚ ᱟᱫᱚ ᱫᱩᱦᱟᱲᱟ ᱜᱟᱨ ᱛᱮᱫᱚ ᱵᱟᱠᱚ ᱥᱮᱞᱮᱫ ᱫᱟᱲᱮᱭᱟᱜ ᱠᱟᱱᱟ ᱱᱚᱰᱮ ᱫᱚ ᱾
ᱦᱮᱸ ᱟᱫᱚ ᱛᱚᱠᱷᱚᱱ ᱫᱚ ᱢᱚᱱᱮ ᱨᱮᱱᱟᱜ ᱩᱭᱦᱟᱹᱨ ᱵᱷᱟᱵᱽᱱᱟ ᱦᱚᱸ ᱢᱤᱫᱴᱤᱡ ᱯᱟᱞᱴᱟᱜ ᱠᱟᱱᱟ, ᱛᱚᱠᱷᱚᱱ ᱫᱚ ᱛᱤᱠᱤᱱ ᱯᱚᱭᱥᱟᱹ ᱠᱷᱚᱡ ᱵᱟᱝ ᱞᱟᱜᱟᱣ ᱟᱹᱧ ᱠᱟᱱᱟ, ᱥᱚᱵᱽ ᱥᱚᱢᱚᱭ ᱜᱮ ᱯᱚᱭᱥᱟᱹ ᱴᱟᱠᱟ-ᱠᱩᱲᱤ ᱠᱚ ᱫᱮᱱ ᱤᱢᱟᱹᱧ ᱵᱮᱱ ᱾
ᱮᱠᱟᱞ , ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱾
ᱦᱮᱸ ᱤᱧ ᱱᱤᱭᱟᱹ ᱩᱢᱟᱨ ᱢᱮᱱᱫᱤᱧ ᱠᱷᱟᱱ ᱯᱚᱭᱥᱟᱹ ᱠᱚᱸᱭ ᱥᱮ ᱠᱷᱟᱹᱨᱟᱯ ᱧᱚᱜ ᱵᱩᱡᱷᱟᱜᱼᱟ ᱾
ᱦᱮᱸ ᱾ ᱮᱠᱟᱞ ᱛᱤᱱᱟᱹᱜ ᱮᱢ ᱦᱟᱨᱟ ᱪᱟᱞᱟᱜᱼᱟ, ᱟᱫᱚᱢ ᱱᱤᱭᱟᱹ ᱢᱟᱱᱮ ᱢᱚᱱᱮ ᱦᱩᱭᱩᱜᱼᱟ᱾ ᱱᱤᱡᱮ ᱦᱚᱸ ᱡᱮ ᱠᱟᱡᱽ ᱚᱲᱟᱜ ᱦᱚᱲ ᱛᱤᱱᱟᱹᱜ ᱦᱚᱲ ᱛᱤᱱᱟᱹᱜ ᱫᱤᱱ ᱯᱚᱭᱥᱟᱧ ᱠᱚᱸᱭ ᱠᱚᱣᱟ? ᱦᱚᱜ-ᱚ ᱱᱚᱝᱠᱟ ᱥᱮᱫ ᱢᱚᱱᱮ ᱦᱩᱭᱩᱜᱼᱟ᱾ ᱢᱟᱱᱮ ᱚᱲᱟᱜ ᱦᱚᱲ ᱯᱚᱭᱥᱟ ᱠᱚᱭ ᱩᱱ ᱫᱚ ᱢᱟᱱᱮ ᱵᱷᱟᱞᱮ ᱵᱟᱝ ᱵᱩᱡᱷᱟᱹᱜᱼᱟ, ᱟᱨ ᱪᱮᱫ ᱚᱱᱮ ᱚᱝᱠᱟ ᱱᱟᱜ᱾
ᱟᱨ ᱮᱢᱱᱤ ᱯᱟᱲᱦᱟᱣ ᱞᱟᱹᱜᱤᱜ ᱵᱚᱱ ᱠᱷᱚᱭ ᱞᱮᱠᱚ ᱠᱷᱟᱱ ᱠᱚ ᱮᱢᱟᱵᱚᱱ ᱜᱮᱭᱟ ᱠᱚ᱾ ᱠᱟᱹᱢᱤ ᱠᱟᱡ ᱡᱚᱜᱟᱲ ᱠᱟᱛᱮᱜ ᱨᱮᱦᱚᱸ ᱠᱚᱥᱴᱚ ᱠᱟᱛᱮᱜ ᱨᱮᱦᱚᱸ᱾ ᱛᱟᱹᱨᱮᱦᱚᱸ ᱱᱤᱡᱮᱨᱟᱜ ᱜᱮ ᱢᱚᱱᱮ ᱠᱟᱹᱴᱤᱡ ᱠᱷᱟᱨᱟᱯ ᱵᱩᱡᱷᱟᱹᱜᱼᱟ, ᱡᱮ ᱩᱱᱟᱹᱜ ᱠᱚᱥᱴᱚ ᱠᱟᱛᱮᱜ ᱭᱩ ᱛᱟᱹ ᱠᱤᱱᱤᱧ ᱠᱷᱚᱭ ᱠᱤᱱᱟ᱾ ᱤᱢᱟᱹᱧ ᱟᱹᱠᱤᱱ ᱦᱟᱸᱜ᱾
ᱦᱩᱸ᱾
ᱦᱩᱸ, ᱠᱟᱛᱷᱟ ᱠᱟᱱ ᱜᱮ᱾
ᱦᱮᱸ
ᱟ ᱵᱟᱡᱟᱨ ᱫᱚ ᱪᱮᱫ ᱡᱷᱟᱹᱞ ᱜᱮ ᱛᱟᱯᱮᱭᱟ ᱥᱮ?